ᱦᱮᱞᱳ᱾
ᱦᱟᱸ ᱜᱚᱝᱠᱮ ᱡᱚᱦᱟᱨ ᱜᱮ᱾
ᱦᱮᱸ ᱡᱚᱦᱟᱨ ᱜᱮ᱾
ᱱᱟᱯᱟᱭ ᱵᱟᱲᱟ ᱜᱮ?
ᱦᱮᱸ ᱱᱟᱯᱟᱭ ᱵᱟᱲᱟ ᱜᱮ᱾
ᱪᱮᱫ ᱠᱚᱵᱮᱱ ᱪᱤᱠᱟᱹ ᱵᱟᱲᱟᱭᱮᱫ ᱠᱟᱱᱟ?
ᱜᱚᱝᱠᱮ ᱱᱤᱛᱚᱜ ᱢᱟ ᱦᱚᱜᱼᱚᱭ ᱵᱮᱨᱮᱫ ᱵᱟᱲᱟ ᱟᱠᱟᱞᱤᱧ ᱫᱩᱲᱩᱵ ᱵᱟᱲᱟ ᱠᱟᱱᱟᱞᱤᱧ ᱦᱟᱸᱜᱼᱼ
ᱚ ᱡᱚᱢ ᱵᱟᱲᱟ ᱠᱚᱫᱚ ᱦᱩᱭᱱᱟ ᱥᱮ ᱵᱟᱝ?
ᱦᱮᱸ ᱡᱚᱢ ᱵᱟᱲᱟ ᱫᱚ ᱠᱟᱹᱡ ᱦᱩᱭ ᱵᱟᱲᱟ ᱧᱚᱜ ᱟᱠᱟᱱᱟ?
ᱟᱻ ᱟᱨ ᱪᱟᱥ ᱠᱟᱹᱢᱤ ᱠᱚᱫᱚ ᱮᱛᱚᱦᱚᱵ ᱦᱩᱭ ᱠᱟᱱᱟ ᱥᱮ ᱵᱟᱝᱜᱮ?
ᱱᱚᱜᱼᱚᱭ ᱮᱛᱚᱦᱚᱵ ᱵᱟᱲᱟ ᱤᱫᱤᱜ ᱠᱟᱱᱟ ᱵᱟᱹᱭ ᱵᱟᱹᱭᱛᱮ ᱱᱚᱜᱼᱚᱭ ᱥᱮᱨᱢᱟᱼᱼ ᱡᱟᱹᱲᱤ ᱦᱚᱸ ᱡᱟᱹᱲᱤᱭ ᱫᱟᱭ᱾ ᱚ ᱱᱚᱣᱟ ᱵᱷᱚᱨᱥᱟ ᱛᱮᱜᱮ ᱪᱟᱥ ᱢᱟ ᱦᱩᱭᱩᱜ ᱠᱟᱱᱟ ᱟᱫᱚᱼᱼ ᱱᱚᱮ ᱦᱟᱸᱜ ᱡᱟᱹᱲᱤ ᱧᱚᱜ ᱞᱮᱱᱠᱷᱟᱱ ᱫᱚ ᱪᱟᱥ ᱮᱛᱚᱦᱚᱵᱚᱜᱼᱟ᱾
ᱦᱳᱭ ᱚᱱᱟ ᱢᱟ ᱠᱟᱱᱛᱮ᱾
ᱟᱨ ᱜᱚᱝᱠᱮ ᱟᱵᱤᱱ ᱪᱮᱫ ᱞᱮᱠᱟ ᱢᱮᱱᱟᱜ ᱵᱟᱲᱟ ᱵᱤᱱᱟ?
ᱦᱩᱸ ᱦᱳᱭ ᱟᱹᱞᱤᱧ ᱦᱚᱸ ᱱᱤᱛᱚᱜ ᱱᱟᱯᱟᱭ ᱜᱮ ᱢᱮᱱᱟᱜ ᱟᱠᱟᱫ ᱞᱤᱧᱟ᱾
ᱟᱫᱚ ᱪᱮᱫ ᱠᱚ ᱵᱤᱱ ᱪᱤᱠᱟᱹ ᱵᱟᱲᱟᱭᱮᱫᱟ ᱱᱤᱛᱚᱜ ᱫᱚ?
ᱪᱮᱫ ᱠᱚ ᱵᱟᱝ ᱜᱮ ᱱᱚᱜᱼᱚᱭ ᱟᱹᱞᱤᱧ ᱦᱚᱸ ᱞᱟᱛᱟᱱᱤ ᱵᱟᱲᱟ ᱠᱟᱛᱮ ᱫᱟᱠᱟ ᱠᱚ ᱡᱚᱢ ᱵᱟᱲᱟ ᱠᱮᱫᱟᱞᱤᱧ᱾ ᱠᱟᱹᱢᱤ ᱠᱚᱫᱚ ᱦᱟᱸᱜ ᱪᱟᱥᱵᱟᱥ ᱜᱮ ᱦᱟᱜᱼᱼ
ᱟᱫᱚ ᱛᱤᱱᱟᱹᱝ ᱥᱟᱺᱜᱤᱧ ᱟᱯᱮ ᱚᱱᱛᱮ ᱫᱚ ᱪᱟᱥᱵᱟᱥ ᱫᱚ? ᱮᱻᱮ ᱮᱛᱚ ᱦᱚᱵ ᱟᱠᱟᱱᱟ᱾
ᱦᱩ ᱦᱚᱜᱼᱚᱭ ᱦᱟᱸᱜ ᱫᱟᱜ ᱡᱟᱹᱲᱤ ᱵᱟᱝ ᱛᱟᱦᱮᱸ ᱦᱟᱸᱜ ᱪᱟᱥᱵᱟᱥ ᱠᱚ ᱦᱚᱸ ᱢᱟᱱᱮᱼᱼ ᱛᱚᱞᱟ ᱠᱚ ᱦᱩᱭ ᱟᱠᱟᱱᱟ ᱠᱤᱱᱛᱩ ᱨᱚᱦᱚᱭ ᱫᱚ ᱟᱹᱣᱨᱤ ᱮᱛᱚᱦᱚᱵ ᱦᱩᱭᱩᱜᱼᱟ᱾
ᱦᱩᱸ᱾
ᱛᱚᱞᱟ ᱠᱚᱫᱚ ᱦᱟᱸᱜ ᱛᱮᱭᱟᱨ ᱟᱠᱟᱱ ᱜᱮᱭᱟ᱾ ᱚᱱᱛᱮ ᱫᱚ?
ᱟᱫᱚᱼᱼ ᱚ ᱜᱚᱝᱠᱮ ᱟᱯᱮ ᱫᱚ ᱪᱮᱫ ᱞᱮᱠᱟᱱ ᱫᱤᱥᱚᱢ ᱵᱤᱨ ᱫᱤᱥᱚᱢ ᱥᱮ ᱵᱤᱞᱚᱛ ᱫᱤᱥᱚᱢ? ᱥᱮ ᱵᱩᱨᱩ ᱫᱤᱥᱚᱢ?
ᱵᱟᱝᱜᱮ ᱦᱟᱸᱜ ᱱᱚᱛᱮ ᱫᱚ ᱦᱟᱸᱜ ᱵᱤᱨ ᱫᱤᱥᱚᱢ ᱜᱮ ᱦᱟᱸᱜ ᱱᱚᱛᱮ ᱫᱚᱼᱼ
ᱱᱚᱛᱮ ᱫᱚ ᱦᱟᱸᱜ ᱵᱤᱨ ᱫᱤᱥᱚᱢ ᱜᱮ ᱦᱩᱸ᱾
ᱠᱩᱠᱞᱤ ᱫᱚ ᱱᱚᱣᱟ ᱠᱟᱱᱟ ᱡᱮ ᱟᱯᱮ ᱚᱱᱛᱮᱼᱼ ᱛᱮ ᱫᱚ ᱛᱟᱦᱞᱮ ᱪᱮᱫ ᱞᱮᱠᱟ ᱯᱮ ᱪᱟᱥ ᱵᱟᱲᱟᱭᱟ ᱱᱮᱛᱟᱨ ᱫᱚ ᱚᱱᱟᱼᱼ ᱰᱟᱝᱨᱟ ᱱᱟᱦᱮᱞ ᱠᱚᱛᱮ ᱥᱮ ᱱᱚᱣᱟᱼᱼ ᱜᱟᱹᱰᱤ ᱠᱚᱛᱮ?
ᱦᱩᱸ ᱱᱚᱣᱟ ᱢᱟᱦᱟᱸᱜ ᱵᱮᱥ ᱜᱮ ᱦᱟᱸᱜ ᱢᱟᱱᱮ ᱵᱟᱱᱟᱨ ᱛᱮ ᱦᱟᱸᱜ ᱪᱟᱥ ᱦᱩᱭᱩᱜ ᱜᱮᱭᱟ ᱰᱟᱝᱨᱟ ᱱᱟᱦᱮᱞ ᱛᱮᱦᱚᱸ ᱪᱟᱥ ᱦᱩᱭᱩᱜ ᱜᱮᱭᱟ ᱥᱮ ᱴᱨᱟᱠᱴᱚᱨ ᱠᱚᱛᱮ ᱦᱚᱸ ᱪᱟᱥ ᱦᱩᱭᱩᱜ ᱜᱮᱭᱟ ᱱᱮᱛᱟᱨ ᱢᱟᱱᱮ ᱡᱟᱦᱟᱸᱭ ᱠᱚᱣᱟᱜ ᱯᱚᱭᱥᱟ ᱛᱟᱠᱚ ᱦᱟᱸᱜ ᱛᱚ ᱩᱱᱠᱩ ᱫᱚ ᱦᱟᱸᱜ ᱡᱚᱛᱚ ᱦᱟᱸᱜ ᱴᱮᱠᱴᱟᱨ ᱛᱮᱜᱮ ᱠᱚ ᱪᱟᱥᱟ ᱟᱨ ᱡᱟᱦᱟᱸᱭ ᱛᱟᱠᱚ ᱯᱚᱭᱥᱟ ᱠᱚᱛᱟ ᱠᱚ ᱦᱟᱸᱜ ᱩᱱᱠᱩᱣᱟᱜ ᱚᱵᱷᱟᱵᱽ ᱜᱮᱛᱟ ᱠᱚᱣᱟ ᱢᱮᱱᱠᱷᱟᱱ ᱫᱚ ᱱᱚᱝᱠᱟ ᱰᱟᱝᱨᱟ ᱱᱟᱦᱮᱞ ᱛᱮᱦᱚᱸ ᱠᱚ ᱪᱟᱥ ᱜᱮᱭᱟ ᱥᱮ ᱱᱚᱝᱠᱟ ᱢᱟᱨᱟᱝ ᱢᱟᱨᱟᱝ ᱟᱜ ᱰᱟᱝᱨᱟ ᱱᱟᱦᱮᱞ ᱛᱮ ᱵᱟᱝ ᱜᱟᱱᱚᱜ ᱵᱟᱠᱷᱟᱱ ᱴᱮᱠᱴᱟᱨ ᱱᱟᱦᱮᱞ ᱛᱮᱠᱚ ᱪᱟᱥᱟ ᱦᱩᱰᱤᱧ ᱠᱚᱣᱟᱜ ᱫᱚ ᱰᱟᱝᱨᱟ ᱱᱟ ᱛᱮᱜᱮ ᱠᱚ ᱪᱟᱥᱟ ᱾
ᱦᱩᱸ
ᱦᱩᱸ ᱟᱨ ᱟᱯᱮ ᱥᱮᱫ ᱫᱚ ᱜᱚᱝᱠᱮ?
ᱟᱞᱮ ᱥᱮᱫ ᱦᱚᱸ ᱱᱚᱝᱠᱟ ᱰᱟᱝᱨᱟ ᱱᱟᱦᱮᱞ ᱛᱮᱦᱚᱸ ᱠᱚ ᱪᱟᱥᱟ ᱥᱟᱶ ᱥᱟᱶᱛᱮ ᱱᱚᱣᱟ ᱜᱟᱹᱰᱤ ᱠᱚᱛᱮ ᱦᱚᱸ ᱱᱮᱛᱟᱨ ᱢᱟ ᱜᱟᱹᱰᱤ ᱛᱮᱜᱮ ᱡᱟᱹᱥᱛᱤ ᱛᱤ ᱠᱚ ᱥᱤ ᱵᱟᱲᱟ ᱦᱚᱪᱚᱭᱮᱫᱟ ᱟᱨ ᱠᱚ ᱪᱟᱥ ᱵᱟᱲᱟ ᱦᱚᱪᱚᱭᱮᱫᱟ ᱾
ᱦᱩᱸ ᱱᱚᱛᱮ ᱦᱚᱸ ᱚᱱᱠᱟ ᱜᱮ ᱾ ᱟᱨ ᱱᱮᱛᱟᱨ ᱢᱟᱦᱟᱸᱜ ᱱᱟᱦᱮᱞ ᱥᱤᱢᱟ ᱦᱟᱸᱜ ᱡᱚᱛᱚ ᱦᱚᱲ ᱦᱟᱸᱜ ᱵᱟᱝᱠᱚ ᱠᱩᱥᱤᱭᱟᱜ ᱜᱮᱭᱟ ᱾
ᱦᱩᱸ
ᱚᱱᱟᱛᱮ ᱴᱨᱟᱠᱴᱟᱨ ᱫᱱᱽᱟᱥᱥᱚ ᱦᱟᱸᱜ ᱢᱟᱱ ᱜᱟᱹᱲᱤ ᱠᱚᱛᱮ ᱦᱟᱸᱜ ᱞᱚᱜᱚᱱ ᱫᱷᱟᱨᱟ ᱦᱩᱭᱩᱜ ᱟᱛᱚ ᱚᱱᱟᱛᱮ ᱡᱚᱛᱚ ᱦᱟᱸᱜ ᱜᱟᱹᱲᱠᱤ ᱠᱚᱶᱟ ᱥᱮᱜ ᱞᱟᱹᱜᱤᱫᱚᱜ-ᱟ ᱱᱮᱛᱟᱨ ᱢᱟ ᱾
ᱦᱳᱭ ᱦᱳᱭ
ᱟᱨ ᱛᱚᱵᱮ ᱜᱚᱝᱠᱮ ᱪᱮᱫ ᱠᱚᱯᱮ ᱪᱟᱥ ᱜᱮᱭᱟ ᱟᱯᱮ ᱫᱚ ᱚᱱᱛᱮ?
ᱚᱸ ᱱᱮᱛᱟᱨ ᱢᱟ ᱦᱩᱲᱩ ᱜᱮᱞᱮ ᱪᱟᱥᱟ ᱥᱟᱣ ᱥᱟᱣ ᱛᱮ ᱛᱮ ᱚᱱᱟ ᱨᱮᱭᱟᱲ ᱫᱤᱱ ᱫᱚ ᱚᱱᱟ ᱥᱚᱵᱡᱤ ᱠᱚ ᱡᱟ ᱜᱮ ᱟᱲᱟᱜ ᱠᱚ
ᱦᱩᱸ ᱦᱩᱸ
ᱚᱱᱟ ᱠᱚᱞᱮ ᱪᱟᱥ ᱵᱟᱲᱟᱭᱟ
ᱦᱩᱸ, ᱦᱩᱸ ᱱᱚᱛᱮ ᱦᱚᱸ ᱚᱱᱠᱟ ᱜᱮ ᱾
ᱦᱳᱭ ᱟᱨ ᱜᱚᱝᱠᱮ ᱟᱯᱮ ᱚᱱᱛᱮ ᱫᱚ ᱟᱯᱮ ᱚᱱᱛᱮ ᱫᱚ ᱛᱟᱦᱚᱞᱮ ᱪᱮᱫ ᱦᱩᱲᱩ ᱠᱚᱯᱮ ᱪᱟᱥ ᱵᱟᱲᱟᱭᱟ?
ᱦᱚᱸ ᱪᱮᱜ ᱦᱩᱲᱩ ᱢᱟᱱᱮ ᱱᱟᱸᱦᱟᱸᱜ ᱱᱟᱜ ᱡᱚᱛᱚ ᱞᱮᱠᱟᱱᱟᱜ ᱦᱩᱲᱩ ᱜᱮ ᱦᱟᱸᱜ ᱪᱟᱥ ᱦᱩᱭᱩᱜ ᱜᱮᱭᱟ ᱦᱟᱸᱜ ᱾ ᱦᱮᱸ ᱡᱚᱛᱚ ᱞᱮᱠᱟᱱᱟᱜ ᱦᱩᱲᱩ ᱪᱟᱥ
ᱟᱫᱚ ᱠᱟᱹᱡ ᱪᱮᱜ ᱦᱩᱲᱩ ᱠᱚᱠᱚ ᱪᱟᱥ ᱵᱟᱲᱟᱭ ᱵᱤᱱ ᱞᱟᱹᱭ ᱞᱮᱠᱷᱟᱱ ᱠᱟᱹᱡ ᱱᱟᱯᱟᱭ ᱧᱚᱜ ᱠᱚᱜ-ᱟ ᱾
ᱦᱮᱸ ᱵᱟᱴ ᱦᱟᱸᱜ ᱟᱞᱮ ᱥᱮᱜ ᱫᱚ ᱦᱟᱸᱜ ᱡᱟᱹᱥᱛᱤ ᱫᱚ ᱦᱟᱸᱜ ᱞᱮ ᱪᱟᱥᱟ ᱦᱟᱸᱜ ᱢᱚᱱᱪᱷᱚᱨᱤ ᱦᱩᱲᱩ ᱜᱮ ᱦᱟᱸᱜ ᱞᱮ ᱪᱟᱥ-ᱟ ᱡᱟᱹᱥᱛᱤ ᱟᱞᱮ ᱥᱮᱫ ᱫᱚ ᱡᱟᱦᱟᱸ ᱫᱚ ᱯᱟᱠᱤᱛ ᱦᱩᱲᱩ ᱜᱮ ᱾
ᱚᱸ
ᱦᱩᱸ
ᱚᱱᱟ ᱥᱟᱶ ᱥᱟᱶᱛᱮ ᱪᱮᱫ ᱡᱚ ᱠᱚ?
ᱵᱟᱴ ᱟᱨ ᱚᱱᱠᱟᱱᱟᱜ ᱱᱮᱛᱟᱨ ᱢᱟ ᱫᱚᱢᱮ ᱦᱩᱲᱩ ᱠᱚ ᱧᱟᱢᱚᱜ ᱡᱟᱦᱟᱸ ᱚᱱᱟ ᱠᱚ ᱠᱚ ᱪᱟᱥ ᱜᱮᱭᱟ ᱠᱚ ᱟᱨ ᱠᱤᱪᱷᱩ ᱧᱩᱛᱩᱢ ᱛᱟᱦᱮᱱ ᱛᱟᱢᱟ, ᱦᱩᱲᱩ ᱠᱚᱦᱚᱸ ᱠᱚ ᱦᱳᱰᱳ ᱭᱮᱜ ᱠᱟᱱ ᱜᱮᱭᱟ,
ᱦᱳᱰᱳᱭᱮᱜ,
ᱦᱮᱸ ᱦᱮᱸ,
ᱟᱫᱚ ᱜᱚᱝᱠᱮ ᱩᱸ ᱞᱟᱹᱭ ᱮᱫᱟ ᱞᱤᱧ
ᱛᱟᱦᱮᱞᱮ ᱵᱤᱨ ᱫᱤᱥᱚᱢ ᱫᱚᱻᱦ ᱤᱭᱟᱹ ᱢᱟᱱᱮ ᱵᱟᱡᱟᱨ ᱠᱚᱫᱚ ᱛᱤᱱᱟᱹᱜ ᱥᱟᱺᱜᱤᱧ ᱟᱯᱮ ᱟᱯᱮ ᱫᱚ?
ᱵᱟᱝ ᱜᱮ ᱥᱩᱯᱩᱨ ᱥᱩᱯᱩᱨ ᱜᱮ ᱢᱮᱱᱟᱜ-ᱟ ᱾ ᱡᱟᱫᱟ ᱥᱟᱺᱜᱤᱧ ᱫᱚ ᱱᱷᱟᱸᱜ ᱵᱟᱹᱪᱩᱜ ᱟᱹᱱᱤᱡ ᱥᱩᱯᱩᱨ ᱥᱩᱯᱩᱨ ᱜᱮ ᱢᱮᱱᱟᱜ-ᱟ ᱾ ᱥᱩᱯᱩᱨ ᱥᱩᱯᱩᱨ ᱠᱚᱜᱮ ᱢᱮᱱᱟᱜ ᱟᱠᱟᱫᱟ ᱦᱟᱸᱜ᱾
ᱚᱸ
ᱦᱩᱸ ᱟᱯᱮ ᱫᱚ ᱛᱟᱦᱚᱞᱮ ᱵᱩᱨᱩ ᱫᱤᱥᱚᱢ ᱥᱮ ᱱᱚᱝᱠᱟ ᱴᱟᱺᱰᱤ ᱫᱤᱥᱚᱢ ᱜᱮ?
ᱟᱞᱮ ᱫᱚ ᱱᱚᱣᱟ ᱵᱟᱡᱟᱨ ᱥᱩᱨ ᱫᱷᱟᱨᱮ ᱠᱟᱱᱟᱞᱮ᱾
ᱚᱱᱟ ᱴᱟᱣᱩᱱ ᱮᱨᱤᱭᱟ ᱨᱮᱯᱮ ᱛᱟᱦᱮᱸᱱᱟ ᱵᱟᱝ ᱪᱮ?
ᱦᱳᱭ ᱠᱷᱩᱵ ᱩᱸ ᱴᱟᱹᱣᱩᱱ ᱫᱚ ᱵᱟᱝ ᱠᱟᱱᱟ ᱟᱞᱮ ᱦᱚᱸ ᱱᱚᱝᱠᱟ
ᱵᱤᱨ ᱫᱤᱥᱚᱢ ᱞᱮᱠᱟᱼᱟ ᱥᱩᱨ ᱜᱮᱭᱟ ᱞᱮ ᱵᱤᱨ ᱦᱚᱸ ᱥᱟᱶ ᱥᱟᱶᱛᱮ ᱛᱮᱢᱟ ᱵᱟᱡᱟᱨ ᱦᱚᱸᱞᱮ ᱥᱩᱨ ᱧᱚᱜ ᱜᱮᱭᱟ᱾
ᱚ ᱦᱚ᱾
ᱦᱳᱭ,
ᱟᱞᱮ ᱢᱟ ᱦᱟᱸᱜ ᱡᱚᱛᱚ ᱥᱟᱺᱜᱤᱧ ᱜᱮ ᱛᱟᱞᱮᱭᱟ ᱦᱟᱸᱜ, ᱜᱟᱹᱰᱤ ᱫᱮᱡᱚᱜ ᱠᱚ ᱥᱮᱸ ᱵᱟᱡᱟᱨ ᱫᱤᱥᱚᱢ ᱦᱚᱸ ᱪᱟᱞᱟᱜ ᱥᱟᱺᱜᱤᱱ ᱮᱸ ᱥᱟᱺᱜᱤᱱ ᱠᱤᱱᱠᱩ ᱢᱟᱨᱠᱮᱴ ᱠᱚ ᱪᱟᱞᱟᱜ ᱦᱚᱸ
ᱚᱦᱚ, ᱟᱫᱚ ᱜᱚᱝᱠᱮ ᱟᱫᱚ ᱵᱟᱡᱟᱨ ᱠᱚᱫᱚ ᱪᱮᱫ ᱛᱮᱯᱮ ᱦᱮᱡ ᱵᱟᱲᱟᱜ-ᱟ ᱚᱸᱠᱟ ᱫᱚ ᱱᱮᱛᱟᱨ ᱫᱚ?
ᱟᱸ ᱱᱚᱝᱠᱟ ᱥᱟᱭᱠᱮᱞ ᱠᱚᱛᱮ ᱵᱟᱭᱤᱠ ᱠᱚᱛᱮ ᱦᱟᱸᱜ ᱞᱮ ᱪᱟᱞᱟᱜ ᱜᱮᱭᱟ ᱦᱟᱸᱜ ᱵᱟᱡᱟᱨ ᱠᱚᱫᱚ ᱦᱟᱸᱜ᱾
ᱚᱦᱚ᱾
ᱦᱩᱸ,
ᱟᱨ ᱱᱮᱛᱟᱨ ᱢᱟ ᱚᱱᱟ ᱜᱟᱹᱰᱤ ᱠᱚ ᱩᱰᱩᱠ ᱟᱠᱟᱱᱟ ᱟᱫᱚ ᱟᱹᱰᱤ ᱜᱟᱱ,
ᱦᱮᱸ ᱜᱟᱹᱰᱤ ᱠᱚ ᱩᱰᱩᱠ ᱟᱠᱟᱱᱟ ᱟᱹᱰᱤ ᱜᱟᱱ ᱛᱚ ᱜᱟᱹᱰᱤ ᱠᱚᱛᱮ ᱜᱮ ᱪᱟᱞᱟᱜ ᱦᱩᱭᱩᱜ-ᱟ ᱱᱮᱛᱟᱨ ᱫᱚ᱾
ᱦᱩᱸ,
ᱟᱫᱚ ᱜᱚᱝᱠᱮ ᱟᱯᱮ ᱚᱱᱛᱮ ᱫᱚ ᱥᱩᱫᱩ ᱱᱮᱛᱟᱨ ᱫᱚᱜ ᱢᱟᱱᱮ ᱛᱤᱱᱟᱹᱝ ᱡᱚᱠᱟᱜ ᱯᱮ ᱪᱟᱥᱼᱟ, ᱢᱤᱫ ᱡᱚᱠᱷᱟᱜ ᱥᱮ ᱵᱟᱨ ᱡᱚᱠᱷᱟᱜ?
ᱦᱮᱸ ᱵᱟᱝ ᱜᱮ ᱦᱟᱸᱜ ᱦᱩᱲᱩ ᱫᱚ ᱦᱟᱸᱜ ᱢᱤᱫ ᱡᱮᱠᱷᱟ ᱜᱮ ᱪᱟᱥ ᱟᱞᱮ, ᱟᱞᱮ ᱱᱚᱱᱛᱮ ᱫᱚ ᱦᱟᱸᱜ᱾ ᱟᱨ ᱱᱚᱠᱟ ᱥᱟᱵᱽᱡᱤ ᱠᱚᱫᱚ ᱦᱟᱸᱜ ᱮᱢᱱᱤ ᱠᱤᱪᱷᱩ ᱦᱟᱸᱜ ᱨᱚᱦᱚᱭ ᱦᱩᱭᱩᱜ ᱜᱮᱭᱟ ᱚᱱᱟ ᱫᱚ ᱦᱟᱸᱜ ᱵᱟᱨᱚ ᱢᱟᱹᱦᱤᱱᱟᱹ ᱨᱚᱦᱚᱭ ᱦᱩᱭᱩᱜ ᱜᱮᱭᱟ᱾
ᱚ,
ᱦᱩᱸ ᱚᱱᱟ ᱫᱚ ᱦᱟᱸᱜ ᱚᱱᱟ ᱪᱟᱥ
ᱟᱫᱚ ᱥ- ᱩᱸ ᱥᱚᱵᱽᱡᱤ ᱠᱚᱫᱚ, ᱩᱸᱻᱟᱹ ᱟᱪ ᱪᱟᱥ ᱟᱛᱮ ᱡᱚᱢ ᱵᱟᱠᱷᱨᱟ ᱥᱮ ᱟᱹᱠᱷᱨᱤᱧ ᱵᱟᱠᱷᱨᱟ ᱠᱚᱦᱚᱸ?
ᱵᱟᱝ ᱜᱮ ᱟᱹᱠᱷᱨᱤᱧ ᱵᱟᱠᱷᱨᱟ ᱦᱚᱸᱞᱮ ᱪᱟᱥ ᱜᱮᱭᱟ ᱡᱚᱢ ᱵᱟᱠᱷᱨᱟ ᱦᱚᱸ ᱢᱟᱱᱮ ᱟᱹᱠᱷᱨᱤᱧ ᱵᱟᱠᱷᱨᱟ ᱞᱮ ᱪᱟᱥᱼᱟ ᱚᱱᱟᱜᱮ ᱦᱟᱸᱜ ᱡᱚᱢ ᱫᱚ ᱦᱩᱭᱩᱜ-ᱟ ᱦᱟᱸᱜ᱾ ᱩᱸ ᱪᱟᱥ ᱵᱟᱠᱷᱨᱟ ᱜᱮ ᱦᱟᱸᱜ ᱚᱱᱟ ᱟᱹᱠᱷᱨᱤᱧ ᱵᱟᱠᱷᱨᱟ ᱜᱮ ᱦᱟᱸᱜ ᱪᱟᱥ ᱟᱞᱮ,
ᱚ,
ᱦᱩᱸ ᱡᱚᱛᱚᱣᱟᱜ ᱞᱮ ᱪᱟᱥ ᱜᱮᱭᱟ ᱦᱟᱸᱜ, ᱚᱱᱟ ᱵᱟᱫᱟᱢ ᱠᱚᱻᱢ᱾ ᱥᱮᱱ ᱚᱱᱠᱟ ᱡᱚᱱᱰᱨᱟ ᱠᱚᱦᱚᱸ ᱥᱮ ᱱᱚᱣᱟ ᱡᱷᱤᱸᱜᱤ ᱠᱚᱦᱚᱸ ᱥᱟᱜᱟᱲ ᱠᱟᱸᱫᱲᱟ ᱠᱩ ᱨᱟᱦᱮᱲ ᱠᱚ ᱵᱩᱨᱩ ᱨᱟᱦᱮᱲ ᱠᱚ ᱡᱚᱛᱚᱣᱟᱜ ᱪᱟᱥ ᱦᱩᱭᱩᱜ ᱜᱮᱭᱟ ᱚᱱᱟ ᱠᱚᱵᱤ ᱠᱚ ᱵᱟᱸᱫᱷᱟ ᱠᱚᱵᱤ ᱠᱚ ᱡᱚᱛᱚ ᱠᱤᱪᱷᱩ ᱪᱟᱥ ᱦᱩᱭᱩᱜ ᱜᱮᱭᱟ ᱦᱟᱸᱜ᱾
ᱟᱫᱚ ᱚᱱᱟ ᱠᱚ ᱟᱹᱠᱷᱨᱤᱧ ᱵᱟᱲᱟ ᱠᱟᱛᱮᱫ ᱡᱟᱜᱮ ᱠᱟᱹᱣᱰᱤ ᱠᱚ ᱦᱩᱭᱩᱜ-ᱟ᱾ ᱚᱱᱟ ᱠᱚᱛᱮ ᱜᱮ ᱦᱳᱭᱛᱚ ᱞᱟᱹᱭ ᱫᱟᱹᱧ ᱚᱱᱟ ᱠᱚᱯᱮ ᱟᱹᱠᱷᱨᱤᱧ ᱵᱟ ᱦᱳᱭ
ᱦᱮᱸ ᱡᱟᱣᱟᱜᱮ ᱠᱟᱹᱣᱰᱤ ᱠᱚ ᱨᱚᱡᱽᱜᱟᱨ ᱦᱩᱭᱩᱜ-ᱟ᱾ ᱚᱱᱟ ᱠᱷᱚᱱᱜᱮ
ᱦᱳᱭ ᱦᱳᱭ᱾
ᱟᱨ ᱟᱯᱮ ᱚᱱᱛᱮ ᱞᱮ ᱵᱟᱯᱮ ᱪᱟᱥ ᱜᱮᱭᱟ
ᱟᱞᱮ ᱜᱚᱢᱠᱮ ᱟᱞᱮ ᱚᱱᱛᱮ ᱢᱟ ᱚᱱᱟ ᱦᱩᱲᱩ ᱵᱟᱨ ᱡᱚᱠᱷᱚᱱ ᱞᱮ ᱪᱟᱥᱟ᱾ ᱱᱮᱛᱟᱨ ᱫᱤᱱ ᱦᱟᱸᱜ ᱢᱤᱫ ᱡᱚᱠᱷᱟ ᱥᱟᱶᱛᱮ ᱚᱱᱛᱮ ᱚᱱᱟ ᱥᱤᱛᱩᱝ ᱫᱤᱱ ᱟᱨ ᱚᱱᱟᱻᱻ ᱦᱚᱜᱚᱭ ᱱᱚᱣᱟ ᱥᱤᱡᱤᱱ ᱨᱮ ᱡᱟᱦᱟᱸ ᱪᱟᱥ ᱦᱩᱭᱩᱜ ᱠᱟᱱ᱾ ᱱᱚᱣᱟ ᱪᱟᱥ ᱨᱟᱠᱟᱵ ᱠᱟᱛᱮᱜ ᱦᱟᱜ ᱚᱱᱟ ᱥᱚᱵᱡᱤ ᱠᱚ ᱡᱟᱦᱟᱸ ᱞᱮ ᱪᱟᱥ ᱵᱟᱞᱟ ᱟᱞᱩ ᱴᱟᱢᱟᱴᱳ ᱵᱮᱸᱜᱟᱲ ᱦᱳᱭ ᱢᱟᱹᱨᱤᱪ ᱠᱚ
ᱦᱩᱸ ᱦᱩᱲᱩ ᱯᱮ ᱪᱟᱥ ᱟᱯᱮ ᱥᱮ ᱱᱤᱨᱚᱱ ᱫᱤᱱ ᱫᱚ᱾
ᱦᱩᱸ ᱦᱩᱸ
ᱦᱩᱸ ᱱᱚᱛᱮ ᱜᱚᱢᱠᱮ ᱚᱱᱠᱟᱜᱮ ᱛᱚ ᱦᱩᱲᱩ ᱫᱚ ᱦᱟᱜᱹ ᱪᱟᱥ ᱜᱮᱭᱟᱞᱮ ᱱᱚᱛᱮ ᱫᱚ᱾
ᱦᱩᱸ
ᱦᱩᱸ
ᱟᱫᱚ ᱜᱚᱝᱠᱮ᱾
ᱦᱩᱸ᱾
ᱞᱟᱹᱭᱫᱟᱹᱧ ᱟᱯᱮ ᱢᱟ ᱚᱱᱟ ᱵᱤᱨ ᱫᱤᱥᱚᱢ ᱛᱚ ᱟᱫᱚ ᱚᱱᱟ ᱤᱭᱟᱹ ᱠᱚᱫᱚ ᱨᱩᱣᱟᱹ ᱦᱟᱹᱥᱩ ᱞᱮᱱ ᱠᱷᱟᱱ ᱦᱚᱥᱯᱤᱴᱟᱞ ᱠᱚᱫᱚ ᱛᱤᱱᱟᱹᱜ ᱥᱟᱺᱜᱤᱧ ᱠᱚᱨᱮ ᱢᱮᱱᱟᱜ ᱛᱟᱯᱮᱭᱟ?
ᱩᱸ ᱦᱳᱭ ᱱᱚᱝᱠᱟ ᱦᱟᱸᱜ ᱨᱩᱣᱟᱹ ᱦᱟᱹᱥᱩ ᱞᱮᱱᱠᱷᱟᱱ ᱦᱚᱥᱯᱤᱴᱟᱞ ᱠᱚᱛᱚ ᱦᱟᱸᱜ ᱱᱚᱝᱠᱟ ᱯᱟᱸᱪ ᱪᱷᱚ ᱠᱤᱞᱳᱢᱤᱴᱟᱨ ᱦᱟᱸᱜ ᱪᱟᱞᱟᱜ ᱦᱩᱭᱩᱜ ᱜᱮᱭᱟ ᱦᱟᱸᱜ ᱱᱠᱟ ᱫᱚ ᱜᱟᱹᱰᱤ ᱠᱚᱫᱚ ᱦᱟᱸᱜ ᱵᱚᱞᱚᱱ ᱜᱮᱭᱟ ᱦᱟᱸᱜ᱾ ᱦᱩᱸ ᱯᱟᱸᱪ ᱪᱷᱚ ᱪᱟᱞᱟᱜ ᱦᱩᱭᱩᱜᱼᱟ ᱚᱱᱮ ᱦᱚᱱᱸ ᱱᱚᱝᱠᱟ ᱟᱛᱩ ᱫᱤᱥᱚᱢ ᱠᱷᱚᱱ ᱦᱟᱸᱜ᱾
ᱦᱳᱭ ᱦᱳᱭ᱾
ᱦᱮᱸ
ᱟᱫᱚ ᱪᱮᱫᱠᱟ ᱵᱤᱱ ᱵᱩᱡᱷᱟᱹᱣᱟ? ᱡᱮ ᱵᱤᱨ ᱫᱤᱥᱚᱢ ᱨᱮ ᱛᱟᱦᱮᱸ ᱞᱮᱱᱠᱷᱟᱱ ᱠᱟᱹᱡ ᱱᱟᱯᱟᱭ ᱵᱟᱲᱟ ᱥᱮ ᱠᱟᱹᱡ ᱵᱟᱡᱟᱨ ᱫᱤᱥᱚᱢ ᱨᱮ ᱛᱟᱦᱮᱸ ᱞᱮᱱ ᱠᱷᱟᱱ ᱱᱟᱯᱟᱭ ᱵᱟᱲᱟ᱾
ᱛᱟᱦᱮᱸ ᱫᱚ ᱦᱟᱸᱜ ᱵᱟᱱᱟᱨᱜᱮ ᱦᱟᱸᱜ ᱱᱟᱯᱟᱭ ᱜᱮᱭᱟ᱾ ᱵᱤᱨ ᱫᱤᱥᱚᱢ ᱨᱮ ᱛᱟᱦᱮᱸ ᱦᱚᱸ ᱱᱟᱯᱟᱭ ᱜᱮ ᱦᱟᱸᱜ ᱵᱩᱡᱷᱟᱹᱜᱼᱟ ᱥᱮ ᱵᱟᱡᱟᱨ ᱫᱤᱥᱚᱢ ᱨᱮᱦᱚᱸ ᱱᱟᱯᱟᱭ ᱜᱮ ᱵᱩᱡᱷᱟᱹᱜᱼᱟ ᱠᱤᱱᱛᱩ ᱛᱟᱦᱮᱱ ᱟᱹᱱᱤᱡ ᱦᱚᱲ ᱢᱟᱱᱮ ᱢᱤᱫᱴᱮᱡ ᱦᱮᱣᱟ ᱛᱟᱦᱮᱱ ᱫᱚᱨᱠᱟᱨ ᱡᱟᱦᱟᱸᱭ ᱡᱟ ᱵᱟᱡᱟᱨ ᱫᱤᱥᱚᱢ ᱨᱮ ᱛᱟᱦᱮᱱ ᱛᱟᱵᱮᱱᱟᱭ ᱟᱨ ᱩᱱᱤ ᱵᱤᱨ ᱫᱤᱥᱚᱢ ᱦᱤᱡᱩᱜ ᱟᱭ᱾ ᱠᱷᱟᱱ ᱩᱱᱤᱭ ᱛᱟᱦᱮᱱ ᱨᱮᱭᱟᱜ ᱢᱚᱱᱮ ᱵᱟᱭ ᱞᱟᱜᱟᱣᱟ ᱢᱟᱱᱮ ᱚᱸᱰᱮ ᱮᱰᱡᱟᱥᱴ ᱦᱩᱭ ᱟᱭᱟ ᱠᱩᱪ ᱫᱤᱱ ᱛᱟᱦᱮᱸ ᱞᱟᱹᱜᱤᱫ᱾ ᱛᱚᱵᱮ ᱜᱮ ᱛᱟᱦᱮᱸ ᱫᱟᱲᱮᱭᱟᱜᱼᱟ᱾ ᱡᱟᱦᱟᱸᱭ ᱜᱮ ᱟᱵᱚᱣᱟᱜ ᱱᱚᱣᱟ ᱵᱤᱨ ᱫᱤᱥᱚᱢ ᱨᱮᱦᱚᱸ ᱵᱟᱡᱟᱨ ᱫᱤᱥᱚᱢ ᱵᱚᱱ ᱪᱟᱞᱟᱜ ᱠᱟᱱᱟ ᱚᱸᱰᱮ ᱛᱟᱦᱮᱸ ᱞᱟᱹᱜᱤᱫ᱾ ᱮᱰᱡᱟᱥᱴ ᱦᱩᱭᱩᱜ ᱛᱟᱵᱚᱱᱟ ᱦᱟᱸᱜ᱾
ᱦᱳᱭ
ᱢᱟᱱᱮ ᱵᱟᱡᱟᱨ ᱫᱤᱥᱚᱢ ᱨᱮᱫᱚ ᱛᱷᱚᱲᱟ ᱦᱟᱸᱜ ᱢᱟᱱᱮ ᱵᱟᱡᱟᱨ ᱫᱤᱥᱚᱢ ᱨᱮᱵᱮᱱ ᱛᱟᱦᱮ᱾ ᱛᱷᱚᱲᱟ ᱟᱱᱚᱜ ᱵᱮ ᱵᱩᱡᱷᱟᱹᱣᱟ ᱢᱟᱱᱮ ᱛᱚᱞ ᱫᱚᱦᱚᱭ ᱞᱮᱠᱟ ᱠᱚ ᱵᱩᱡᱷᱟᱹᱣᱟ ᱵᱤᱱ᱾ ᱱᱚᱝᱠᱟ ᱟᱹᱛᱳ ᱫᱤᱥᱚᱢ ᱨᱮᱫᱚ ᱦᱟᱸᱜ ᱢᱟᱱᱮ ᱱᱚᱝᱠᱟ ᱠᱷᱩᱞᱟᱹᱣ ᱠᱷᱩᱞᱟᱹᱣ ᱡᱟᱦᱟᱸ ᱜᱮᱵᱮᱱ ᱪᱟᱞᱟᱣ ᱫᱟᱲᱮᱭᱟᱜᱼᱟ᱾
ᱦᱩᱸ
ᱦᱮᱸ ᱚᱱᱟ ᱤᱭᱟᱹᱛᱮ ᱦᱟᱸᱜ ᱛᱟᱦᱮᱸ ᱫᱚ ᱟᱯᱱᱟᱨ ᱦᱟᱸᱜ ᱵᱮᱥ ᱜᱮᱭᱟ ᱦᱟᱸᱜ᱾ ᱵᱟᱴ ᱟᱹᱞᱤᱧ ᱞᱟᱹᱜᱤᱫ ᱛᱮᱫᱚ ᱦᱟᱸᱜ ᱟᱹᱛᱩ ᱫᱤᱥᱚᱢ ᱜᱮ ᱦᱟᱸᱜ ᱱᱟᱯᱟᱭᱟ᱾
ᱦᱳᱭ ᱟᱛᱩ ᱫᱤᱥᱚᱢ ᱫᱚ ᱱᱟᱯᱟᱭ ᱜᱮ ᱵᱩᱡᱷᱟᱹᱜᱼᱟ ᱛᱟᱦᱮᱸ ᱵᱟᱲᱟ ᱠᱚ᱾ ᱚᱱᱠᱟ ᱦᱮᱡ ᱨᱤᱞᱟᱹᱢᱟᱞᱟ ᱵᱤᱱ ᱛᱟᱦᱮᱱᱟ ᱠᱳᱱᱚ ᱥᱟᱰᱮ ᱚᱱᱟ ᱜᱟᱹᱰᱤ ᱠᱚᱨᱮᱱᱟᱜ ᱥᱟᱰᱮ ᱠᱚᱦᱚᱸ ᱵᱟᱝᱼᱟ᱾
ᱠᱟᱱ ᱜᱮᱭᱟ
ᱟᱹᱰᱤ ᱥᱟᱱᱛᱚ ᱯᱚᱨᱤᱵᱮᱥ ᱞᱮᱠᱷᱟ᱾
ᱦᱳᱭ ᱟᱨ ᱵᱟᱡᱟᱨ ᱫᱤᱥᱚᱢ ᱦᱟᱜ ᱵᱟᱲᱟᱭ ᱜᱮᱭᱟ᱾
ᱦᱩᱸ
ᱟᱪᱪᱷᱟ ᱜᱚᱝᱠᱮ ᱴᱷᱤᱠᱟᱹᱱ ᱜᱮᱭᱟ ᱦᱳᱭ ᱥᱮ ᱴᱟᱭᱤᱢ ᱠᱚᱦᱚᱸ ᱦᱩᱭ ᱡᱟᱣᱨᱟᱜ ᱠᱟᱱᱟ ᱦᱳᱭ ᱥᱮ᱾
ᱦᱮᱸ ᱦᱮᱸ ᱦᱮᱸ ᱟᱹᱰᱤ᱾ ᱦᱮᱸ ᱟᱹᱰᱤ ᱵᱷᱟᱜᱤ ᱵᱩᱡᱷᱟᱹᱣᱱᱟ ᱟᱹᱵᱤᱱ ᱥᱟᱶ ᱠᱟᱛᱷᱟ ᱠᱟᱛᱮᱜ᱾ ᱱᱚᱝᱠᱟᱜᱮ ᱚᱠᱛᱚ ᱠᱚ ᱧᱟᱢ ᱚᱛᱚᱼᱼ